ᱦᱮᱸ ᱡᱚᱦᱟᱨ ᱜᱮ ᱜᱚᱝᱠᱮ᱾
ᱵᱮᱥ ᱵᱟᱲᱟ ᱜᱮ?
ᱦᱮᱸ᱾ ᱦᱮᱸ
ᱪᱮᱫ ᱠᱚ ᱪᱤᱠᱟᱹ ᱵᱟᱲᱟ
ᱟᱢ ᱜᱮ ᱪᱮᱫ ᱞᱮᱠᱟ ᱢᱮᱱᱟᱜ ᱟᱠᱟᱫ ᱢᱮᱭᱟ?
ᱤᱧ ᱦᱚᱸ ᱵᱮᱥ ᱜᱮ ᱢᱤᱱᱟᱹᱧᱟ ᱱᱚᱜᱼᱚᱭ᱾
ᱢᱮᱱᱟᱹᱧ ᱤᱧ ᱦᱚᱸ ᱵᱮᱥ ᱜᱮ ᱢᱤᱱᱟᱹᱧᱟ ᱱᱚᱜᱼᱚᱭ ᱫᱟᱠᱟ ᱡᱚᱢ ᱠᱟᱛᱮᱫ ᱱᱤᱛ ᱜᱮ ᱱᱚᱛᱮ ᱵᱟᱨᱦᱮ ᱥᱮᱫ ᱤᱧ ᱩᱰᱩᱠ ᱟᱠᱟᱱᱟ᱾
ᱚ ᱡᱚᱢ ᱵᱟᱲᱟ ᱠᱚᱫᱚ ᱦᱳᱭ ᱥᱟᱹᱛ ᱟᱠᱟᱱᱟ᱾
ᱦᱮᱸ ᱡᱚᱢ ᱵᱟᱲᱟ ᱠᱚᱫᱚ ᱦᱳᱭ ᱥᱟᱹᱛ ᱠᱟᱱᱟ᱾
ᱮᱸ ᱪᱤᱠᱟᱹ ᱵᱟᱲᱟ ᱫᱚ ᱱᱟᱜ ᱠᱷᱟᱱ ᱟᱸ ᱱᱤᱭᱟᱹ ᱜᱷᱟᱹᱲᱤᱡ ᱫᱚ ᱚᱲᱟᱜ ᱠᱚᱨᱮᱫ ᱜᱮ ᱟᱫᱚ ᱱᱚᱜᱼᱚᱭ ᱵᱤᱨ ᱵᱩᱨᱩ ᱥᱮᱫ ᱠᱷᱚᱱ ᱚᱱᱟ ᱥᱟᱦᱟᱱ ᱠᱚᱜᱮ ᱛᱩᱢᱟᱹᱞ ᱟᱹᱜᱩ ᱦᱩᱭᱩᱜ ᱠᱟᱱᱛᱮ ᱯᱟᱲᱟᱜ ᱡᱟᱣᱨᱟ ᱦᱩᱭᱩᱜ ᱠᱟᱱᱟ ᱟᱫᱚ ᱦᱚᱸᱜᱼᱚᱭ ᱵᱚᱨᱥᱟ ᱠᱚᱦᱚᱸ ᱛᱚ ᱮᱸᱻ ᱥᱚᱦᱚᱨ ᱥᱮᱴᱮᱨᱚᱜ ᱠᱟᱱᱟ ᱵᱮᱥᱤ ᱫᱤᱱ ᱫᱚ ᱵᱟᱹᱱᱩᱜ ᱟᱠᱟᱫᱟ, ᱟᱫᱚ ᱩᱱ ᱚᱠᱛᱚ ᱡᱟᱛᱮ ᱥᱟᱦᱟᱱ ᱠᱚᱨᱮᱱᱟᱜ ᱟᱱᱟᱴ ᱠᱚ ᱵᱟᱝ ᱦᱩᱭᱩᱜ ᱢᱟ᱾
ᱟᱪᱪᱷᱟ ᱟᱪᱪᱷᱟ ᱚᱱᱟ ᱞᱟᱹᱜᱤᱫ ᱱᱮᱛᱟᱨ ᱠᱷᱡ ᱜᱮ ᱡᱚᱜᱟᱲ ᱦᱩᱭᱩᱜ ᱠᱟᱱᱟ ᱵᱟᱝ?
ᱦᱳᱭ ᱦᱳᱭ᱾
ᱟᱞᱮᱫᱚ ᱮᱭᱥᱮ ᱫᱚ ᱵᱤᱨ ᱵᱩᱨᱩ ᱫᱚ ᱵᱟᱹᱱᱩᱜᱼᱟ ᱟᱞᱮ ᱥᱮᱫ ᱫᱚ ᱰᱷᱮᱨ ᱫᱚ ᱟᱫᱚ ᱚᱱᱟ ᱵᱟᱹᱜᱲᱟᱹ ᱥᱟᱦᱟᱱ ᱠᱚᱜᱮ ᱛᱟᱦᱮᱸᱱ ᱠᱷᱟᱡ ᱤᱱᱟᱹ ᱠᱚᱜᱮᱞᱮ ᱤᱨᱡᱽ ᱵᱟᱲᱟᱭᱟ᱾
ᱦᱮᱸ ᱫᱤᱥᱚᱢ ᱠᱚᱫᱚ ᱪᱮᱫ ᱞᱮᱠᱟᱱ ᱛᱮ ᱱᱟᱢᱟᱞ ᱫᱤᱥᱚᱢ ᱥᱮ ᱪᱮᱫ?
ᱟ ᱵᱟᱝ ᱱᱟᱢᱟᱞ ᱫᱤᱥᱚᱢ ᱫᱚ ᱢᱟᱱᱮ ᱱᱚᱠᱟ ᱤᱭᱟᱹ ᱜᱮ ᱱᱟᱦᱟᱜ᱾ ᱥᱮᱨᱟ᱾
ᱦᱳᱭ ᱟᱫᱚ ᱛᱮᱦᱮᱧ ᱟᱞᱮ᱾ ᱟᱞᱮ ᱱᱚᱱᱛᱮ ᱢᱟ ᱛᱮᱦᱮᱧ ᱫᱚ ᱫᱟᱜ ᱦᱚᱸᱭ ᱫᱟᱜ ᱠᱮᱫᱟ ᱟᱫᱚ᱾ ᱯᱟᱲᱟᱜ ᱧᱚᱜ ᱠᱟᱱᱟ ᱟᱫᱚ᱾ ᱟᱞᱮ ᱱᱚᱱᱛᱮ ᱫᱚ ᱵᱟᱨᱩᱰᱟᱝ ᱠᱚ ᱟᱫᱚ᱾ ᱩᱱᱠᱩ ᱜᱚᱡ ᱜᱮ ᱪᱟᱞᱟᱣ ᱦᱳᱭᱳᱜ-ᱟ ᱢᱚᱱᱮ ᱦᱳᱭᱳᱜ ᱠᱟᱱᱟ᱾
ᱟᱪ-ᱪᱷᱟ ᱟᱪᱪᱷᱟ ᱵᱟᱨᱩᱰᱟᱝ ᱠᱚ ᱧᱟᱢᱚᱜ-ᱟ ᱠᱟᱡᱟᱠ ᱟᱯᱮᱥᱮᱜ᱾
ᱦᱚᱭ᱾
ᱫᱟᱜ ᱫᱚ ᱛᱤᱱ ᱡᱚᱠᱷᱚᱡ ᱮ ᱫᱟᱜ ᱠᱮᱫᱟ ᱛᱤᱠᱤᱱ ᱵᱮᱲᱟ ᱥᱮᱛᱟᱜ ᱵᱮᱲᱟ ᱥᱮ ᱟᱹᱭᱩᱵ ᱵᱮᱞᱟ᱾
ᱦᱮᱸ ᱫᱟᱜ ᱵᱳᱞᱛᱮ ᱫᱚ᱾ ᱱᱚᱜ-ᱚ ᱱᱚᱝᱠᱟ ᱛᱤᱱᱴᱟ ᱥᱟᱲᱮ ᱛᱤᱱᱴᱟᱨ ᱫᱤᱜᱮ ᱫᱟᱜ ᱟᱜ ᱞᱮᱭᱟᱭ᱾
ᱟᱪ-ᱪᱷᱟ ᱟᱪᱪᱷᱟ ᱟᱫᱚ ᱵᱮᱥ ᱧᱚᱜ ᱜᱮᱭ ᱫᱟᱜ ᱠᱟᱫᱟ ᱠᱷᱮᱛ ᱠᱚ ᱯᱮᱨᱮᱜ ᱵᱟᱲᱟᱣ ᱠᱟᱱ ᱜᱮᱭᱟ ᱥᱮ ᱵᱟᱝ᱾
ᱦᱳᱭ ᱮᱫᱮ ᱦᱮᱸ ᱚᱱᱟ ᱞᱟᱦᱟ ᱫᱚ᱾ ᱦᱮᱸ ᱨᱤᱢᱤᱞ ᱫᱚᱭ ᱨᱤᱢᱤᱞ ᱵᱟᱲᱟᱜ ᱞᱮ ᱛᱟᱦᱮᱸᱜ ᱜᱮᱭᱟ ᱩᱱ ᱥᱚᱢᱚᱭ ᱫᱚ ᱵᱟᱭ ᱫᱟᱜ ᱠᱟᱜ ᱞᱮᱭᱟ ᱟᱫᱚ ᱛᱮᱦᱮᱧ ᱫᱚ ᱱᱟᱜ ᱮᱸ ᱠᱟᱹᱴᱤᱡ ᱮᱸ ᱡᱟᱹᱥᱛᱤ ᱧᱚᱜ ᱜᱮ ᱫᱟᱜ ᱟᱜ ᱞᱮᱭᱟᱭ᱾
ᱟᱪᱪᱷᱟ᱾ ᱟᱨ ᱤᱧ ᱢᱮᱱᱮᱜ ᱠᱟᱱ ᱛᱟᱦᱮᱱᱟ ᱟᱪᱪᱷᱟ ᱟᱯᱮ ᱥᱮᱫ ᱫᱚ ᱱᱚᱣᱟ ᱰᱷᱤᱝᱠᱤ ᱠᱩ᱾ ᱠᱷᱩᱲ ᱠᱩ ᱱᱚᱣᱟ ᱠᱚ ᱫᱚ ᱢᱮᱱᱟᱜ ᱜᱮᱭᱟ ᱱᱮᱛᱟᱨ ᱦᱚᱸ ᱥᱮ ᱱᱮᱛᱟᱨ ᱫᱚ ᱵᱟᱹᱭ ᱵᱟᱹᱭ ᱛᱮ ᱪᱟᱵᱟ ᱤᱫᱤᱜ ᱠᱟᱱᱟ᱾
ᱟᱫᱚ ᱞᱟᱦᱟ ᱡᱟᱸᱦᱟ ᱞᱮᱠᱟ ᱛᱟᱸᱦᱮᱜ ᱠᱟᱱᱟ ᱚᱱᱠᱟ ᱞᱮᱠᱟ ᱫᱚ᱾ ᱱᱮᱛᱟᱨ ᱫᱚ ᱵᱟᱹᱱᱩᱜ ᱠᱟᱫᱟ ᱟᱫᱚ ᱢᱮᱱᱟᱜ ᱫᱚ ᱢᱮᱱᱟᱜ-ᱟ ᱟᱫᱚ ᱠᱚᱢ ᱢᱮᱱᱟᱜ-ᱟ᱾ ᱟᱫᱚ ᱦᱚᱸᱜ-ᱚᱭ ᱡᱟᱸᱦᱟ ᱟᱵᱚ ᱥᱟᱠᱨᱟᱛ ᱨᱩᱰᱟᱹ᱾ ᱵᱟᱝ ᱦᱚᱸᱜᱚ ᱱᱟ ᱥᱚᱦᱨᱟᱭ ᱠᱚᱨᱮᱫ ᱜᱮ ᱠᱟᱹᱴᱤᱡ ᱠᱚ᱾ ᱮᱻ ᱵᱮᱵᱚᱦᱟᱨ ᱜᱮᱭᱟ ᱚᱱᱟ ᱵᱮᱜᱚᱨ ᱫᱚ ᱟᱫᱚ ᱮᱢᱱᱤ ᱫᱤᱱ ᱠᱚᱨᱮᱜ ᱫᱚ ᱠᱷᱩᱵ ᱟᱫᱚ ᱠᱚᱢ ᱧᱚᱜ ᱜᱮ ᱠᱚ᱾ ᱦᱮᱸ ᱫᱚ ᱵᱮᱵᱚᱦᱟᱨ ᱜᱮᱭᱟ᱾
ᱟᱪ-ᱪᱷᱟ ᱟᱪᱪᱷᱟ᱾ ᱟᱨ ᱮᱻ ᱪᱟᱥ-ᱵᱟᱥ ᱮᱢᱟᱱ ᱫᱚ ᱰᱟᱸᱝᱜᱨᱟ ᱛᱮᱜᱤ ᱱᱟᱦᱮᱞ ᱛᱮᱜᱤ ᱯᱮ ᱥᱤᱭᱟ ᱥᱮ ᱴᱮᱠᱴᱟᱨ ᱠᱚ ᱛᱮ᱾
ᱦᱮᱸ ᱟᱞᱮ ᱱᱚᱱᱛᱮ ᱫᱚ ᱰᱟᱸᱝᱜᱨᱟ ᱪᱟᱥ ᱠᱚ ᱫᱚ ᱫᱚᱢᱮ ᱜᱮ ᱚᱱᱟ ᱱᱟᱦᱮᱞ᱾ ᱠᱚ ᱫᱚ ᱵᱟᱞᱮ ᱚᱵᱷᱟᱵᱚᱜ ᱜᱮᱭᱟ᱾ ᱦᱮᱸ ᱜᱟᱹᱲᱤ ᱠᱚ ᱫᱚ ᱵᱟᱝ ᱜᱮ ᱞᱮ ᱟᱹᱜᱩᱭ ᱜᱮᱭᱟ ᱰᱟᱸᱝᱜᱨᱟ ᱱᱟᱦᱮᱞ ᱠᱚ ᱛᱮ ᱜᱮ ᱞᱮ᱾ ᱠᱷᱮᱛ ᱠᱚ ᱵᱟᱹᱭᱦᱟᱹᱲ ᱠᱚ ᱫᱚ ᱞᱮ ᱥᱤ ᱜᱮᱭᱟ᱾
ᱟᱞᱮ ᱥᱮᱜ ᱫᱚ ᱱᱟᱦᱟᱜ ᱰᱟᱸᱝᱨᱟ ᱱᱟᱦᱮᱞ ᱦᱚᱸ ᱟᱨ ᱱᱚᱜ ᱱᱚᱝᱠᱟ ᱴᱮᱠᱴᱟᱨ ᱮᱢᱟᱱ ᱠᱚ ᱛᱮ ᱦᱚᱸ ᱵᱟᱱᱟᱨ ᱵᱟᱱᱟᱨ᱾ ᱛᱤᱜᱤ ᱥᱤᱭᱳᱜ ᱫᱚ ᱦᱩᱭᱩᱜ ᱠᱟᱱᱟ ᱱᱟᱦᱟᱜ ᱱᱤᱛᱚᱜ ᱫᱚ᱾
ᱟᱪ-ᱪᱷᱟ ᱟᱪᱪᱷᱟ᱾ ᱛᱟᱞᱮ ᱪᱟᱥ-ᱵᱟᱥ ᱠᱚ ᱫᱚ ᱟᱯᱮ ᱫᱤᱥᱚᱢ ᱫᱚ ᱪᱮᱫ ᱞᱮᱠᱟ ᱦᱮᱸ᱾ ᱦᱩᱲᱩ ᱠᱚ ᱜᱮ ᱯᱮ ᱪᱟᱥ ᱵᱟᱲᱟᱭ ᱜᱮᱭᱟ ᱦᱩᱲᱩ ᱠᱚ ᱜᱚᱢ ᱠᱚ ᱥᱮ ᱟᱨᱚ ᱮᱸᱜ᱾ ᱟᱱᱟᱡᱽ ᱠᱚ ᱯᱮ ᱪᱟᱥ ᱵᱟᱲᱟᱭ ᱜᱮᱭᱟ᱾
ᱪᱟᱥ ᱫᱚ ᱜᱩᱦᱩᱢ ᱦᱚᱸ᱾ ᱤᱱᱟᱹ ᱠᱟᱛᱮ ᱠᱤᱥᱟᱹᱨᱤ ᱢᱟᱹᱥᱨᱤ ᱵᱷᱩᱴ᱾ ᱢᱟᱴᱚᱨ ᱛᱩᱲᱤ ᱟᱨ ᱱᱚᱣᱟ ᱠᱩᱦᱚ ᱞᱮ ᱪᱟᱥ ᱜᱮᱭᱟ᱾ ᱟᱨ ᱛᱤᱞᱢᱤᱧ ᱦᱚᱸ ᱱᱤᱛᱚᱜ ᱱᱟᱦᱟᱜ ᱚᱠᱚᱭ ᱠᱚ ᱫᱚ ᱠᱚ ᱞᱟᱜᱟᱣ ᱠᱟᱫ ᱜᱮᱭᱟ᱾
ᱟᱪᱪᱷᱟ᱾ ᱛᱟᱞᱦᱮ ᱟᱢ ᱫᱚ ᱪᱮᱫ ᱠᱚᱢ ᱮᱻ ᱮᱻ ᱨᱚᱦᱚᱭ ᱠᱟᱫᱟ ᱥᱮᱢ ᱮᱨ ᱠᱟᱫᱟ ᱥᱮ ᱵᱟᱝ ᱜᱮ᱾
ᱱᱮᱥ ᱫᱚ ᱱᱟᱦᱟᱜ ᱤᱧ ᱫᱚ ᱚᱝᱠᱟ ᱫᱚ ᱵᱟᱹᱧ ᱪᱟᱥ ᱞᱮᱜ ᱛᱟᱞᱟᱝᱟ᱾
ᱟᱪᱪᱷᱟ ᱟᱪᱪᱷᱟ᱾ ᱛᱟᱦᱞᱮ ᱚᱲᱟᱜ ᱠᱚᱨᱮᱜ ᱜᱮ ᱠᱟᱹᱢᱤ ᱠᱚ ᱫᱚ ᱪᱮᱜ ᱞᱮᱠᱟ ᱚᱲᱟᱜ ᱠᱷᱚᱱᱟᱜ ᱜᱮ ᱠᱟᱹᱢᱤ ᱵᱟᱲᱟᱭ ᱫᱟᱢ ᱥᱮ ᱡᱟᱦᱟᱸ ᱠᱚ ᱥᱮᱫ ᱮᱢ ᱛᱟᱦᱮᱸ ᱠᱚᱜ ᱜᱮᱭᱟ?
ᱠᱟᱹᱢᱤ ᱫᱚ ᱚᱲᱟᱜ ᱠᱚ ᱨᱮ ᱠᱷᱚᱡ ᱜᱮ ᱠᱟᱹᱢᱤ ᱵᱟᱲᱟ ᱦᱩᱭᱩᱜ ᱠᱟᱱᱟ᱾ ᱟᱫᱚ ᱡᱟᱦᱟᱸ ᱥᱮᱜ ᱦᱚᱸ ᱠᱟᱹᱢᱤ ᱫᱚ ᱛᱮ ᱫᱚ ᱥᱮᱱ ᱫᱚ ᱦᱩᱭ ᱵᱟᱲᱟᱜ ᱜᱮᱭᱟ, ᱡᱟᱦᱟᱸ ᱚᱱᱟ ᱫᱚ ᱥᱤᱡᱮᱱ ᱟᱫᱷᱟᱨ ᱛᱮ᱾
ᱤᱧ ᱦᱚᱸ ᱦᱚᱜ-ᱚᱭ ᱠᱚᱴᱟ ᱫᱤᱱ ᱞᱟᱦᱟ ᱜᱮ ᱦᱚᱜ-ᱚᱭ ᱫᱤᱥᱚᱢ ᱥᱮᱜ ᱫᱩᱧ ᱦᱮᱡ ᱠᱟᱱᱟ ᱤᱧ ᱫᱚ ᱱᱟᱜ ᱚᱱᱛᱮ ᱵᱟᱦᱨᱮ ᱫᱤᱥᱚᱢ ᱥᱮᱫ ᱜᱮ ᱨᱮᱧ ᱛᱟᱦᱮᱸᱜ ᱠᱟᱱᱟ ᱠᱟᱹᱢᱤ ᱵᱷᱟᱠᱨᱟ ᱛᱮᱜᱮᱧ ᱪᱟᱞᱟᱣ ᱞᱮᱱᱟ᱾ ᱚᱱᱛᱮ ᱨᱮ ᱮᱸᱻᱮᱸ ᱯᱮ ᱯᱩᱱ ᱢᱟᱹᱦᱱᱮ ᱜᱟᱱ ᱛᱟᱦᱮᱸ ᱦᱩᱭ ᱞᱮᱱᱟ ᱟᱫᱚ ᱦᱚᱸᱜ-ᱚᱭ ᱫᱤᱥᱚᱢ ᱥᱮᱫ ᱜᱮ ᱦᱮᱡ ᱦᱳᱭ ᱠᱟᱱᱟ, ᱟᱫᱚ ᱮ ᱢᱚᱱᱮ ᱦᱩᱭᱩᱜ ᱠᱟᱱᱟ ᱦᱚᱸᱜᱼᱚᱭ ᱵᱚᱨᱥᱟ ᱠᱚᱦᱚᱸ ᱥᱩᱨ ᱦᱤᱡᱩᱜ ᱠᱟᱱᱟ ᱟᱫᱚ ᱟᱨ ᱵᱟᱹᱫᱽ ᱠᱷᱮᱛ ᱠᱚᱦᱚᱸ ᱠᱚ ᱧᱮᱞᱫᱟᱹᱧ ᱮᱸ ᱥᱤ ᱨᱮᱰᱤ ᱠᱟᱫᱟ ᱠᱚ ᱛᱚᱞᱟ ᱵᱟᱹᱫᱽ ᱠᱚ ᱟᱫᱚ ᱚᱱᱟ ᱠᱚ ᱛᱚᱞᱟ ᱠᱚ ᱮᱸ ᱮᱸ ᱮᱨ ᱵᱟᱲᱟ ᱦᱚᱴᱚ ᱠᱟᱛᱮᱫ ᱜᱮ ᱟᱨᱚ ᱢᱤᱫ ᱫᱷᱟᱣ ᱨᱩᱣᱟᱹᱲ ᱪᱟᱞᱟᱜ ᱦᱩᱭᱩᱜ ᱞᱮᱠᱟ ᱢᱚᱱᱮ ᱦᱩᱭᱩᱜ ᱠᱟᱱᱟ᱾
ᱪᱷᱟ ᱟᱪᱪᱷᱟ ᱵᱟᱦᱨᱮ ᱵᱮᱫᱷ ᱫᱚ ᱪᱮᱫ ᱠᱟᱹᱢᱤ ᱟᱨ ᱚᱠᱟ ᱫᱤᱥᱚᱢ ᱪᱟᱞᱟᱣ ᱦᱩᱭ ᱞᱮᱱᱟ᱾
ᱵᱟᱦᱨᱮ ᱵᱚᱞᱛᱮ ᱫᱚ ᱦᱟᱱᱟ ᱮᱸ ᱦᱟᱭᱫᱨᱟᱵᱟᱫᱽ ᱪᱟᱞᱟᱣ ᱦᱩᱭ ᱞᱮᱱᱟ ᱱᱟᱜ ᱠᱷᱟᱱ᱾
ᱟᱪᱪᱷᱟ ᱦᱟᱭᱫᱨᱟᱵᱟᱫ ᱟᱞᱮ ᱥᱮᱫ ᱨᱮᱱ
ᱠᱟᱹᱢᱤ ᱠᱟᱹᱢᱤ ᱵᱚᱞᱛᱮ ᱫᱚ ᱚᱸᱰᱮ ᱫᱚ ᱱᱤᱭᱟᱹ ᱜᱮ ᱠᱟᱹᱢᱤ ᱵᱟᱲᱟ ᱦᱩᱭᱩᱜ ᱠᱟᱱᱟ ᱡᱟᱦᱟᱸ ᱦᱚᱸᱜᱼᱚ ᱱᱟ ᱯᱞᱟᱭ ᱠᱚ ᱵᱮᱱᱟᱜ ᱠᱟᱱᱟ ᱡᱟᱦᱟᱸ ᱫᱚ ᱚᱱᱟ ᱯᱟᱠᱟ ᱚᱲᱟᱜ ᱠᱚᱨᱮᱫ ᱵᱚᱱ ᱦᱮᱸ ᱵᱟᱹᱭᱥᱟᱹᱭᱣᱮᱫ ᱠᱚᱣᱟ ᱥᱮ ᱩᱱᱠᱩ ᱴᱟᱹᱟᱞᱤ ᱠᱚ,
ᱟᱪᱪᱷᱟ᱾
ᱚᱱ ᱚᱱᱟ ᱠᱟᱹᱢᱤ ᱜᱮ᱾
ᱟᱫᱚ
ᱟᱭᱢᱟ ᱡᱟ ᱮᱸ, ᱯᱚᱭᱥᱟ ᱠᱚᱫᱚ ᱚᱱᱛᱮ ᱫᱚ ᱟᱵᱚ ᱱᱚᱣᱟ ᱠᱷᱚᱨᱪᱟ ᱠᱚᱦᱚᱸ ᱱᱟᱜ ᱠᱟᱹᱴᱤᱡ ᱮᱸ ᱮᱸ ᱵᱟᱹᱲᱛᱤ ᱜᱮᱭᱟ ᱮᱸ ᱡᱟᱦᱟᱱᱟᱜ ᱡᱤᱱᱤᱥ ᱯᱟᱹᱛᱤ ᱠᱚ ᱫᱟᱢ ᱠᱚ ᱠᱟᱹᱴᱤᱡ ᱮ ᱵᱮᱥᱤ ᱧᱚᱜ ᱜᱮᱭᱟ᱾
ᱟᱪᱪᱷᱟ ᱟᱪᱪᱷᱟ᱾ ᱟᱞᱮ ᱠᱚᱨᱮᱱ ᱦᱚᱸᱠᱚ ᱥᱮᱱ ᱵᱟᱲᱟᱶ ᱟᱠᱟᱱ ᱜᱮᱭᱟ ᱱᱚᱛᱮ ᱱᱚᱣᱟ ᱠᱚᱨᱱᱟᱴᱚᱠ ᱥᱮ, ᱟᱨ ᱚᱱᱛᱮ ᱨᱮ ᱠᱟᱹᱢᱤ ᱫᱚ ᱵᱮᱥ ᱜᱮᱠᱚ ᱞᱟᱹᱭᱮᱫᱟ ᱚᱸᱰᱮ ᱜᱟᱹᱰᱤ ᱨᱮᱱᱟᱜ ᱯᱟᱴ ᱠᱚ ᱵᱮᱱᱟᱜ ᱠᱟᱱᱟ ᱜᱟᱹᱰᱤ ᱨᱮᱱᱟᱜ ᱥᱟᱢᱟᱱ ᱟᱫᱚ ᱰᱤᱭᱩᱴᱤ ᱫᱚ ᱵᱟᱨᱚ ᱜᱷᱚᱱᱴᱟ ᱠᱚ ᱰᱤᱜᱩᱴᱤ ᱫᱚ ᱟᱨ ᱢᱚᱴᱟᱢᱩᱴᱤ ᱯᱚᱭᱥᱟ ᱫᱚ ᱱᱟᱦᱟᱜ-ᱟ ᱮ ᱵᱟᱭᱤᱥ ᱦᱟᱡᱟᱨ ᱪᱚᱵᱽᱵᱤᱥ ᱦᱟᱡᱟᱨ ᱱᱚᱝᱠᱟ ᱠᱚ ᱧᱟᱢᱮᱫ ᱠᱟᱱᱟ᱾
ᱛᱚᱵᱩ ᱮᱸ ᱟᱞᱮ ᱡᱟᱦᱟᱸ ᱨᱮᱞᱮ ᱠᱟᱹᱢᱤ ᱠᱟᱱᱟ ᱚᱸᱰᱮ ᱠᱷᱚᱱᱟᱜ ᱫᱚ ᱚᱱᱟ ᱡᱟᱭᱜᱟ ᱨᱮᱫᱚ ᱛᱟᱞᱦᱮ ᱫᱷᱮᱨ ᱜᱮᱠᱚ ᱚᱢᱚᱜ ᱠᱟᱱᱟ ᱟᱞᱮ ᱮᱸ ᱚᱸᱰᱮ ᱟᱫᱚ ᱚᱱᱟ ᱮᱸ ᱩᱱᱟᱹᱜ ᱫᱚ ᱵᱟᱠᱚ ᱮᱢᱚᱜ ᱠᱟᱱᱟ ᱯᱚᱱᱫᱨᱚ ᱥᱳᱞᱞᱳ ᱦᱟᱡᱟᱨ ᱜᱟᱱ ᱢᱟᱦᱱᱮ ᱨᱮᱠᱚ ᱮᱢᱚᱜ ᱠᱟᱱᱟ᱾
ᱟᱪᱪᱷᱟ ᱯᱚᱱᱫᱨᱚ ᱥᱳᱞᱳ ᱦᱟᱡᱟᱨ ᱢᱟᱦᱱᱟᱹ ᱟᱨᱦᱚᱸ ᱡᱚᱢ ᱧᱩ
ᱦᱳᱭ᱾ ᱡᱚᱢ ᱧᱩ ᱨᱩᱢ ᱠᱚᱫᱚ ᱵᱷᱟᱲᱟ ᱫᱚ ᱱᱟᱜ ᱚᱱᱟ ᱫᱚ ᱯᱷᱤᱨᱤ ᱜᱮᱭᱟ ᱟ ᱟᱫᱚ ᱡᱚᱢ ᱧᱩ ᱜᱮ ᱱᱟᱜ ᱱᱤᱡᱮ ᱛᱮᱜᱮ ᱠᱤᱨᱤᱧ ᱵᱟᱲᱟ ᱦᱩᱭᱩᱜ ᱜᱮᱭᱟ, ᱛᱮᱭᱟᱨ ᱦᱚᱸ ᱱᱤᱡᱮ ᱛᱮᱜᱮ ᱛᱮᱭᱟᱨ ᱦᱩᱭᱩᱜᱼᱟ ᱾
ᱛᱟᱦᱮᱸ ᱟᱫᱚ ᱱᱚᱣᱟ ᱠᱚᱨᱮᱜᱮ ᱟᱫᱚ ᱰᱤᱭᱩᱴᱤ ᱫᱚ ᱪᱮᱫ ᱞᱮᱠᱟ ᱥᱚᱢᱚᱭᱼᱼ ᱵᱟᱨᱚ ᱜᱷᱚᱱᱴᱟ ᱥᱮ ᱟᱴ ᱜᱷᱚᱱᱴᱟᱼᱼ
ᱥᱚᱢᱚᱭ ᱫᱚ ᱱᱟᱜ ᱟᱴ ᱜᱷᱚᱱᱴᱟ ᱜᱮ ᱾ ᱦᱚᱜᱼᱚ ᱱᱚᱣᱟ ᱡᱟᱦᱟᱸ ᱤᱭᱟᱹ ᱠᱷᱚᱱᱟᱜ ᱟᱴᱴᱟ ᱠᱷᱚᱱᱟᱜ ᱯᱟᱸᱪᱴᱟ ᱫᱷᱟᱹᱵᱤᱡ ᱾
ᱟᱪᱪᱷᱟ ᱟᱪᱪᱷᱟ ᱾ ᱟᱴ ᱜᱷᱚᱱᱴᱟ ᱰᱤᱭᱩᱴᱤ ᱠᱷᱟᱱ ᱫᱚ ᱫᱟᱠᱟ ᱩᱛᱩ ᱠᱚᱨᱮᱱᱟᱜ ᱦᱚᱸ ᱥᱚᱢᱚᱭ ᱧᱟᱢᱚᱜ ᱜᱮᱭᱟ, ᱟᱨ ᱢᱟᱱᱮ ᱵᱟᱨᱳ ᱜᱷᱚᱱᱴᱟᱼᱼ ᱜᱷᱚᱱᱴᱟ ᱠᱷᱟᱱ ᱫᱚ ᱦᱚᱲᱢᱚ ᱠᱚ ᱞᱟᱱᱜᱟᱜᱼᱟ ᱥᱚᱢᱚᱭ ᱚᱱᱠᱟ ᱵᱟᱝ ᱧᱟᱢᱚᱜᱼᱟ, ᱡᱚᱢ ᱨᱮᱭᱟᱜ ᱛᱷᱚᱲᱟ ᱫᱤᱠᱠᱟᱛ ᱦᱩᱭᱩᱜᱼᱟ ᱾
ᱛᱟᱦᱚᱞᱮ ᱟᱢ ᱫᱚ ᱢᱤᱫ ᱫᱷᱟᱣ ᱦᱚᱸ ᱵᱟᱭᱨᱮ ᱠᱟᱹᱢᱤ ᱠᱚᱫᱚ ᱵᱟᱢ ᱪᱟᱞᱟᱣ ᱵᱟᱲᱟ ᱟᱠᱟᱱ ᱜᱮᱭᱟ?
ᱵᱟᱝᱟ ᱥᱟᱺᱜᱤᱧ ᱥᱮᱫ ᱫᱚ ᱵᱟᱦᱨᱮ ᱠᱟᱹᱢᱤ ᱫᱚ ᱵᱟᱝ ᱪᱟᱞᱟᱣ ᱦᱩᱭ ᱟᱠᱟᱱᱟ ᱢᱤᱫ ᱫᱷᱟᱣ ᱾ ᱟᱫᱚᱧ ᱠᱩᱨᱩᱢᱩᱴᱩᱭᱮᱫ ᱠᱟᱱᱟ ᱤᱧ ᱦᱚᱸ ᱵᱟᱦᱨᱮ ᱥᱮᱫ ᱤᱧ ᱫᱟᱬᱟ ᱵᱟᱲᱟ ᱟᱹᱜᱩᱭᱟ ᱾ ᱪᱮᱫ ᱞᱮᱠᱟ ᱵᱟᱦᱨᱮ ᱠᱟᱹᱢᱤᱼᱼ ᱛᱟᱦᱮᱸ ᱫᱟᱲᱮᱭᱟᱜ ᱤᱧ ᱥᱮ ᱵᱟᱝ, ᱯᱟᱭᱥᱟ ᱴᱟᱠᱟᱧ ᱡᱚᱜᱟᱲ ᱫᱟᱲᱮᱭᱟᱜᱼᱟ ᱥᱮ ᱵᱟᱝ ᱵᱟᱦᱨᱮ ᱨᱮᱭᱟᱜ ᱾
ᱟᱫᱚ ᱱᱤᱣᱮ ᱞᱟᱦᱼᱼ ᱛᱟᱢᱤᱞ ᱨᱮ ᱢᱤᱫ ᱫᱷᱟᱣ ᱤᱧ ᱪᱟᱞᱟᱣ ᱞᱮᱱᱟ ᱚᱸᱰᱮ ᱫᱚ ᱦᱟᱱᱟ ᱩᱱᱠᱩᱼᱼ ᱵᱤᱞᱤ ᱦᱟᱞᱟᱝ ᱤᱧ ᱪᱟᱞᱟᱣ ᱞᱮᱱᱟ, ᱟᱫᱚ ᱚᱸᱰᱮ ᱫᱚ ᱵᱷᱟᱜᱤ ᱵᱟᱹᱧ ᱵᱩᱡᱷᱟᱹᱣ ᱞᱮᱫ ᱛᱮ ᱟᱫᱚ ᱚᱸᱰᱮ ᱫᱚᱼᱼ ᱠᱚᱴᱟ ᱫᱤᱱ ᱛᱟᱦᱮᱸ ᱠᱟᱛᱮᱫ ᱜᱮ ᱚᱲᱟᱜ ᱨᱩᱣᱟᱹᱲ ᱦᱮᱡ ᱦᱩᱭᱱᱟ ᱾ ᱟᱫᱚᱼᱼ ᱟᱪᱪᱷᱟ ᱾
ᱟᱨ ᱛᱚᱵᱮ ᱫᱟᱨᱟᱭ ᱠᱟᱱ ᱥᱚᱢᱚᱭ ᱨᱮ ᱟᱨᱦᱚᱸ ᱵᱟᱦᱨᱮ ᱥᱮᱫ ᱠᱟᱹᱢᱤ ᱪᱟᱞᱟᱜ ᱞᱮᱠᱟᱢ ᱜᱚᱴᱟᱣ ᱠᱟᱜᱼᱟ ᱥᱮ ᱵᱟᱝ?
ᱦᱳᱭ ᱟᱫᱚ ᱦᱚᱜᱼᱚᱭ ᱛᱚᱞᱟ ᱠᱚᱼᱼ ᱜᱤᱰᱤ ᱥᱟᱹᱛ ᱦᱚᱴᱚ ᱠᱟᱛᱮᱫ ᱦᱚᱱᱚᱜᱼᱟ ᱢᱚᱱᱮ ᱦᱩᱭᱩᱜ ᱠᱟᱱᱟ ᱟᱨ ᱢᱤᱫ ᱫᱷᱟᱣ ᱤᱧ ᱪᱟᱞᱟᱣ ᱦᱮᱡᱟᱜᱼᱟ ᱾ ᱟᱫᱚ ᱱᱚᱣᱟ ᱛᱚᱞᱟᱼᱼ ᱠᱚ ᱦᱟᱨᱟ ᱵᱩᱨᱩ ᱵᱟᱲᱟ ᱛᱮᱜᱮᱼᱼ ᱮ ᱨᱩᱣᱟᱲ ᱦᱮᱡ ᱦᱩᱭᱩᱜᱼᱟ, ᱡᱟᱦᱟᱸ ᱫᱚ ᱟᱫᱚ ᱪᱟᱥ ᱠᱟᱹᱢᱤ ᱨᱮᱦᱚᱸ ᱛᱚ ᱯᱚᱭᱥᱟ ᱠᱚᱦᱚᱸ ᱛᱚ ᱞᱟᱹᱠᱛᱤᱭᱟᱜ ᱠᱟᱱᱟ ᱾ ᱚᱱᱮ ᱚᱝᱠᱟᱱᱟᱜ ᱪᱤᱱᱛᱟᱹ ᱵᱷᱟᱵᱽᱱᱟ ᱦᱩᱭᱩᱜ ᱠᱟᱱᱟ ᱾
ᱟᱪᱪᱷᱟ ᱮᱸ ᱡᱚᱛᱚ ᱦᱚᱲ ᱜᱮ ᱚᱱᱟ ᱠᱚᱢᱟ ᱪᱤᱱᱛᱟᱹ ᱵᱷᱟᱵᱱᱟ ᱜᱮ ᱛᱟᱦᱮᱱ ᱠᱟᱱ ᱜᱮᱭᱟ, ᱢᱟᱱᱞᱤᱭᱟ ᱟᱵᱚ ᱫᱚᱼᱼ ᱠᱟᱹᱢᱤ ᱠᱷᱟᱴᱟᱣ ᱠᱟᱛᱮᱫ ᱵᱟᱵᱚᱱ ᱨᱚᱡᱽᱜᱟᱨ ᱞᱮᱠᱷᱟᱡ ᱮᱴᱟᱜ ᱢᱟ ᱚᱱᱠᱟ ᱵᱮᱵᱚᱥᱟ ᱠᱟᱛᱮᱫ ᱢᱟᱼᱼ ᱰᱷᱮᱨ ᱠᱟᱭᱛᱮᱢᱟ ᱵᱟᱵᱚᱱ ᱵᱮᱵᱽᱥᱟ ᱫᱟᱲᱮᱭᱟᱜᱼᱟ ᱾ ᱱᱚᱛᱮ ᱵᱟᱵᱚᱱ ᱠᱟᱢᱟᱣ ᱫᱟᱲᱮᱭᱟᱜ ᱠᱟᱱᱟ ᱯᱚᱭᱥᱟ ᱴᱟᱠᱟ ᱠᱚᱦᱚᱸ ᱾
ᱦᱚᱭ ᱟᱫᱚ ᱟᱛᱩ ᱫᱤᱥᱚᱢ ᱠᱚᱨᱮᱫ ᱦᱚᱸ ᱠᱟᱹᱢᱤ ᱠᱟᱛᱮᱫ ᱦᱚᱸ ᱧᱮᱞ ᱦᱩᱭ ᱠᱟᱱᱟ ᱦᱚᱭᱛᱳᱼᱼ ᱦᱚᱜᱼᱚᱭ ᱪᱟᱸᱫᱚ ᱨᱮ ᱦᱚᱭ ᱛᱤᱨᱤᱥ ᱫᱤᱱ ᱨᱮ ᱦᱚᱭᱛᱳ ᱚᱸᱰᱮᱼᱼ ᱮ ᱫᱚᱥ ᱯᱚᱱᱨᱚ ᱫᱤᱱ ᱠᱟᱹᱢᱤ ᱦᱩᱭᱩᱜ ᱠᱟᱱᱟ ᱾ ᱚᱱᱟ ᱵᱮᱜᱚᱨ ᱟᱨᱚ ᱯᱚᱱᱨᱚ ᱫᱤᱱ ᱫᱚ ᱚᱲᱟᱜ ᱨᱮ ᱡᱚᱢ ᱧᱩ ᱠᱟᱛ ᱛᱮ ᱨᱮ ᱚᱱᱟ ᱛᱟᱦᱮᱸ ᱵᱟᱲᱟ ᱜᱮ ᱦᱩᱭᱩᱜ ᱠᱟᱱᱟ ᱾ ᱟᱫᱚ ᱫᱚᱥ ᱯᱚᱱᱨᱚ ᱫᱤᱱ ᱠᱟᱹᱢᱤ ᱨᱮᱦᱚ ᱚᱱᱟ ᱦᱚ ᱫᱤᱱᱟᱹᱢ ᱛᱚ ᱵᱟᱝ ᱧᱟᱢᱚᱜ ᱠᱟᱱᱟ, ᱢᱤᱫ ᱫᱤᱱᱮᱢ ᱛᱮᱦᱮᱧ ᱮᱢ ᱠᱟᱹᱢᱤ ᱟᱹᱜᱩ ᱠᱮᱫᱟ ᱱᱟᱜ ᱫᱷᱤᱱᱟᱹᱝ ᱮᱢ ᱧᱮᱞ ᱠᱮᱫᱟ ᱚᱱᱛᱮ ᱪᱚᱠ ᱥᱮᱫ ᱮᱢ ᱪᱟᱞᱟᱣ ᱮᱱᱟᱼᱼ ᱦᱟᱱᱟ ᱦᱟᱛᱟᱣ ᱱᱚᱣᱟ ᱦᱟᱛᱟᱣ ᱢᱟᱱᱮᱼᱼ ᱫᱤᱱᱟᱹᱢ ᱫᱤᱱᱜᱮ ᱡᱟᱦᱟ ᱞᱮᱠᱟ ᱠᱟᱹᱢᱤᱜ ᱠᱟᱱᱟ ᱚᱱᱮ ᱚᱱᱟ ᱫᱤᱱ ᱜᱮ ᱪᱟᱞᱟᱜ ᱠᱟᱱᱟ, ᱟᱫᱚᱼᱼ ᱚᱠᱟ ᱦᱚ ᱴᱟᱠᱟ ᱯᱚᱭᱥᱟ ᱦᱚ ᱫᱚᱦᱚ ᱞᱮᱠᱟ ᱵᱟᱝ ᱜᱟᱱᱚᱜᱚᱜ ᱠᱟᱱᱟ ᱾
ᱪᱟ ᱢᱟ ᱪᱤᱠᱟᱹᱭᱟᱢ ᱚᱱᱟᱠᱚ ᱢᱮᱱᱟ ᱛᱮᱫ ᱚᱱᱠᱟ ᱜᱮ ᱾ ᱟᱵᱚ ᱴᱚᱴᱷᱟ ᱨᱮᱢᱟ ᱡᱟᱦᱟᱱ ᱠᱟᱹᱢᱯᱟᱱᱤ ᱠᱚᱦᱚᱸ ᱵᱟᱹᱱᱩᱜ ᱠᱚᱣᱟ, ᱢᱟᱱ ᱵᱚᱞᱮ ᱠᱳᱢᱯᱟᱱᱤ ᱠᱚᱠᱚ ᱛᱟᱦᱮᱱ ᱠᱷᱟᱡ ᱫᱚ ᱡᱟᱦᱟ ᱱᱟᱜᱼᱼ ᱢᱤᱫᱴᱮᱱ ᱨᱳᱡᱽᱜᱟᱨ ᱨᱮᱭᱟᱜ ᱢᱤᱫᱴᱮᱱ ᱥᱳᱨᱥ ᱛᱟᱦᱮ ᱠᱚᱜᱼᱟ ᱾ ᱚᱲᱟᱜ ᱠᱷᱚᱡ ᱜᱮ ᱪᱟᱞᱟᱣ ᱦᱮᱡ ᱥᱮ ᱫᱟᱠᱟ ᱩᱛᱩ ᱠᱚᱦᱚ ᱚᱲᱟᱜ ᱨᱮᱜᱮ ᱡᱚᱢ ᱠᱟᱛᱮᱫ ᱵᱚᱱᱼᱼ ᱠᱟᱹᱢᱤ ᱟᱹᱜᱩ ᱠᱮᱭᱟ ᱟᱫᱚ ᱚᱱᱠᱟᱱᱟᱜ ᱢᱟ ᱡᱟᱦᱟᱱ ᱠᱳᱢᱯᱟᱱᱤ ᱦᱚ ᱵᱟᱹᱱᱩᱜ ᱠᱚᱣᱟ ᱱᱤᱭᱟᱹ ᱥᱩᱨ ᱠᱚᱨᱮ ᱾ ᱟᱫᱚ ᱚᱱᱟ ᱤᱭᱟᱹ ᱛᱮᱜᱮ ᱰᱷᱮᱨ ᱠᱟᱭᱛᱮ ᱦᱚᱲ ᱠᱚᱲᱟ ᱫᱚ ᱱᱚᱜᱼᱚᱭ ᱵᱟᱦᱨᱮ ᱠᱟᱹᱢᱤ ᱵᱚᱱ ᱪᱟᱞᱟᱜ ᱾ ᱠᱟᱱᱟ ᱥᱮ ᱮᱴᱟᱜ ᱮᱴᱟᱜ ᱡᱟᱹᱛ ᱠᱚᱦᱚ ᱠᱚ ᱪᱟᱞᱟᱜ ᱠᱟᱱ ᱜᱮᱭᱟ᱾
ᱦᱳᱭ ᱟᱫᱚ ᱚᱸᱰᱮ ᱫᱚ ᱱᱟᱜ ᱮᱸ ᱮᱸᱻ᱾ ᱢᱚᱱᱮ ᱦᱳᱭᱩᱜ ᱠᱟᱱᱟ ᱟᱨ ᱯᱚᱨᱮᱨ ᱫᱷᱟᱣ ᱨᱮᱫᱚ ᱦᱟᱱᱟ ᱮᱴ ᱴᱟᱜ ᱡᱟᱭᱜᱟ ᱨᱮ ᱠᱟᱹᱢᱤ ᱪᱟᱞᱟᱣ ᱞᱮᱠᱟ ᱠᱩᱨᱩᱢᱩᱴᱩ ᱦᱩᱭ ᱠᱟᱱᱟ ᱡᱟᱦᱟᱸ ᱫᱚ ᱮ ᱦᱚᱸᱷ-ᱚ ᱱᱚᱣᱟ ᱥᱮᱱᱴᱟᱨᱤᱝ ᱠᱟᱹᱢᱤ ᱵᱟᱝ ᱦᱚᱸᱜᱼᱚᱭ ᱯᱟᱠᱟ ᱚᱲᱟᱜ ᱠᱚ ᱵᱮᱱᱟᱣ ᱠᱟᱹᱢᱤ ᱚᱱᱟ ᱠᱟᱹᱢᱤ ᱪᱟᱞᱟᱣ ᱞᱮᱱᱠᱷᱟᱱ ᱦᱚᱭᱛᱳ ᱡᱟᱦᱟᱸ ᱞᱮᱠᱟ ᱮᱸ ᱥᱮᱬᱟ ᱮᱢᱟᱱ ᱞᱮᱠᱷᱟᱱᱮᱢ ᱟᱛᱳ ᱫᱤᱥᱚᱢ ᱠᱚᱨᱮᱫ ᱦᱚᱢ ᱠᱟᱹᱢᱤ ᱫᱟᱲᱮᱭᱟᱜᱼᱟ ᱚᱲᱟᱜ ᱠᱚᱦᱚᱸ ᱦᱚᱲᱟᱜ ᱮᱢ ᱵᱮᱱᱟᱣ ᱫᱟᱲᱮᱭᱟᱜᱼᱟ ᱱᱚᱜ ᱚᱝᱠᱟᱱᱟᱜ ᱠᱩᱨᱩᱢᱩᱴᱩ ᱦᱟᱛᱟᱣ ᱦᱩᱭᱩ ᱠᱟᱱᱟ᱾
ᱪᱟ-ᱪᱟ ᱦᱮᱸ ᱱᱚᱣᱟ ᱠᱚᱫᱚ ᱟ ᱢᱤᱫᱴᱮᱱ ᱤᱥᱠᱤᱞ ᱰᱮᱵᱷᱞᱚᱯᱢᱮᱱᱴ ᱨᱮᱭᱟᱜ ᱤᱭᱟᱹ ᱠᱟᱱᱟ᱾ ᱠᱟᱹᱢᱤ ᱠᱟᱱᱟ ᱢᱟᱱᱞᱤᱭᱟ ᱟᱢᱟᱜ ᱤᱥᱠᱩᱞ ᱠᱷᱩᱫ ᱟᱢ ᱛᱮᱢ ᱟᱢᱟᱜ ᱤᱥᱠᱤᱞ ᱮᱢ ᱰᱮᱵᱷᱞᱚᱯ ᱞᱮᱠᱷᱟᱡ ᱛᱚ ᱟᱛᱳ ᱚᱲᱟᱜ ᱨᱮ ᱴᱟᱢ ᱫᱚ ᱚᱱᱮ ᱠᱚ ᱢᱮᱱᱟ ᱱᱚᱣᱟ ᱠᱟᱹᱢᱤ ᱫᱚ ᱯᱨᱟᱭ ᱡᱤᱵᱚᱱ ᱫᱷᱚᱨᱮ ᱧᱟᱢᱚᱜᱼᱟ ᱱᱚᱣᱟ ᱫᱚ᱾
ᱦᱳᱭ ᱦᱳᱭ ᱦᱟᱲᱟᱢ ᱫᱷᱟᱹᱵᱤᱡ ᱮᱢ ᱠᱟᱹᱢᱤ ᱫᱟᱲᱮᱭᱟᱜᱼᱟ᱾
ᱦᱳᱭ ᱟᱫᱚ ᱴᱷᱤᱠ ᱜᱮᱭᱟ ᱛᱚᱵᱮ᱾ ᱟᱹᱰᱤ ᱜᱷᱟᱹᱲᱤᱡ ᱨᱚᱯᱚᱲ ᱦᱚᱸ ᱦᱩᱭᱱᱟ ᱚᱝᱠᱟ ᱜᱮ ᱡᱟ ᱴᱷᱤᱠ ᱜᱮᱭᱟ ᱢᱟ ᱡᱚᱸᱦᱟᱨ ᱜᱮ᱾
ᱡᱚᱸᱦᱟᱨ ᱜᱮ᱾